ᱦᱮᱞᱳ
ᱦ
ᱟᱸᱡᱚᱢᱚᱜ ᱠᱟᱱᱟ ᱥᱮ ᱦᱩᱸ ᱪᱮᱫ ᱠᱟᱱᱟ ᱦᱚᱸ ᱵᱟᱝ
ᱦ
ᱦᱩ
ᱛᱚ ᱨᱚᱝ ᱥᱟᱚᱝᱜᱮ ᱦᱮᱱᱟᱜ ᱢᱮ
ᱦ ᱨᱢ ᱥᱮ ᱜᱮ ᱢᱮᱱᱟᱭᱟ
ᱦᱮᱸ
ᱚᱱᱛᱮ ᱱᱤᱛᱚᱜ ᱫᱟᱜ ᱮᱟᱭ
ᱮᱫᱚᱢ ᱵᱟᱫᱟᱜ ᱠᱟᱜ ᱟᱭ
ᱦᱮᱸ ᱱᱚᱛ ᱵᱟᱫᱷᱟᱜ ᱱᱤᱛ ᱱᱤᱛ ᱪᱷᱟᱲᱟᱠ ᱦᱤᱱ ᱟᱫᱷᱟ ᱜᱷᱚᱱᱴᱟ ᱞᱟᱜᱟᱜ ᱵᱟᱫᱜ ᱟᱜᱠᱟ
ᱟ
ᱪᱮᱫ ᱮᱢ ᱠᱟᱜ ᱛᱮᱦᱧ ᱪᱮᱫ ᱮᱢᱟ ᱯᱮᱭᱟ
ᱵᱟ ᱧᱮᱞᱠᱟᱟᱹᱧ ᱪᱮᱫ ᱮᱢᱠᱟ ᱞᱮ
ᱚ ᱛᱚ ᱚᱱᱟ ᱵᱟᱟᱭ ᱵᱟᱲᱟᱭᱟᱢ ᱫᱚ ᱚᱞ ᱛᱟᱦᱮᱱᱟ ᱡᱮ ᱪᱮᱫ ᱮᱢᱟ ᱯᱮ ᱛᱟᱦᱮᱦᱧ ᱥᱮ ᱵᱟᱝ
ᱵᱟᱝ ᱠᱚᱚᱵᱚ ᱠᱚ ᱵᱚᱫᱞᱟᱼᱟ ᱡᱮᱫᱠᱟ ᱛᱟᱦᱮᱸ ᱱᱤᱢᱟ ᱢᱮᱱᱟᱜ ᱛᱟᱞᱟ ᱱᱤᱢᱟ ᱵᱟᱝ ᱮ ᱮᱴᱟᱜ ᱠᱤᱪᱷᱩ ᱵᱟᱝ ᱦᱟᱛᱟ
ᱚ
ᱚᱸᱠᱟᱭ ᱵᱚᱫᱽᱞᱟᱭᱟ ᱢᱤᱫ ᱫᱤᱫ ᱵᱟᱫᱽ
ᱟᱞᱮ ᱦᱚᱸ ᱛᱟᱦᱮᱸ ᱱᱮᱦᱟᱦᱟ ᱵᱮᱱᱟᱣᱞᱮ ᱱᱮᱦᱟᱛ
ᱦᱮᱸ
ᱮ ᱢᱟᱛᱚ ᱟᱜᱩ ᱠᱟᱞᱮ
ᱚ
ᱦᱮ
ᱠᱪᱷ ᱛᱚ ᱵᱷᱡ ᱵᱟ ᱵᱷᱡᱤ ᱵᱮᱯᱮ
ᱪᱮᱫ ᱵᱷᱟᱹᱡᱤ
ᱱᱢᱟ ᱟᱡᱟᱭ ᱟᱯᱮ
ᱢᱟ ᱵᱟᱵᱟ ᱵᱷᱡᱤ ᱟᱞ ᱟᱹᱰᱤ ᱵᱟᱵᱟᱡ ᱡᱮ ᱚᱱᱟ ᱛᱤᱠᱤᱱ ᱛᱤᱠᱤᱱ ᱚᱱᱟ ᱱᱤᱢᱟ ᱵᱟᱡᱮᱭᱟᱞᱮ ᱱ ᱫᱟᱜ ᱚᱱᱟ ᱩᱛᱩᱟᱹ ᱵᱮᱱᱟᱞᱮ
ᱦᱮᱸ ᱱᱤᱫ ᱛᱚ ᱡᱚᱢ ᱠᱟᱴᱴᱤ ᱯ
ᱦ ᱫᱟᱠᱟ ᱟᱨ ᱱᱤ ᱢᱛᱟᱨᱛᱮ ᱡᱚᱢ ᱛᱮᱠᱤᱱᱦᱮ ᱫ ᱠᱟ ᱫᱟᱠᱟ ᱛᱟᱦᱮᱱᱟ ᱫᱟᱭ ᱛᱟᱦᱮᱱᱟ ᱟᱨᱚ ᱱᱤᱢᱟ ᱵᱷᱷᱟᱡᱤ ᱟᱨ ᱢᱤᱫᱴᱤᱡ ᱟᱞᱩ ᱪᱯᱷᱟ ᱞᱩ ᱵᱷᱟᱡᱟ ᱡᱟᱦᱟᱱᱟᱜ ᱟᱞᱚ ᱛᱟᱦᱮᱱᱟ
ᱦ
ᱦᱮᱸ ᱰᱨᱮᱥ ᱵ ᱡᱟᱨ ᱡᱚᱝᱥᱩ ᱦᱩᱸ ᱜᱣᱨᱤ ᱡᱵᱤᱭ ᱛᱟᱦᱮᱸᱱ ᱟᱞᱮ ᱢᱟᱸᱜᱟᱭᱮᱫ ᱞᱮ ᱛᱟᱦᱮᱸᱱ ᱦᱟᱛᱟᱣᱮᱫ ᱞᱮᱮ ᱛᱟᱦᱮᱸᱱ ᱟᱞᱮ ᱦᱚᱸ ᱚᱱᱟᱨᱮ ᱯᱚᱴᱟ ᱜᱮᱮ ᱵᱟᱫ ᱯᱮᱨᱮᱡᱚᱜ ᱛᱟᱭᱫ ᱟᱹᱜᱩ ᱠᱟᱜ ᱠᱮᱭᱟᱭ ᱢᱤᱫ ᱠᱟᱴᱤᱡ ᱫᱟᱠᱟ ᱮᱢ ᱠᱚᱜ ᱠᱮᱼᱟᱭ ᱟᱨᱦᱚ ᱛᱚ ᱟᱹᱞᱩ ᱵᱷᱟᱡᱤ ᱢᱟ ᱚᱱᱟ ᱫᱚ ᱛᱷᱚᱲᱤ ᱯᱚᱴᱟ ᱯᱮᱨᱮᱡᱚᱜᱼᱟ
ᱛᱚ ᱢᱟᱲᱟᱝ ᱪᱮᱫ ᱯᱷᱳᱴᱳ ᱵᱩᱡᱷᱟᱹ ᱠᱟᱱ ᱛᱟᱦᱮᱱ
ᱛᱚ ᱵᱟᱹᱲ ᱢᱟᱲᱟᱝ ᱢᱟᱱᱮ ᱢᱤᱫ ᱥᱚᱯᱛᱟ ᱢᱤᱫ ᱥᱚᱯᱛᱟ ᱢᱟᱲᱟᱝ ᱵᱮᱥ ᱵᱮᱥ ᱮᱢᱟᱫᱟ ᱡᱟᱦᱟᱸᱴᱟᱜ ᱚᱞ ᱡᱟᱦᱟᱸᱴᱟᱜ ᱚᱞ ᱢᱮᱱᱟᱜ ᱟ ᱥᱮ ᱚᱱᱟ ᱴᱟᱜ ᱜᱮ ᱢᱟᱫ ᱛᱚ ᱚᱱᱟ ᱵᱟᱫᱮ ᱟᱨ ᱢᱤᱫ ᱥᱚᱯᱛᱟ ᱠᱷᱚᱱ ᱚᱱᱟ ᱵᱟᱫᱮ ᱩᱱᱤ ᱯᱮ ᱫᱤᱥᱤᱥ ᱡᱟᱦᱟᱸᱦᱟ ᱠᱮᱜᱟᱭ ᱮᱲᱮ ᱢᱮᱱᱢᱟᱱ ᱮᱲᱮᱱᱟᱜ ᱡᱟᱦᱟᱸᱱᱟᱜᱞᱚ ᱮᱢᱟᱜ ᱠᱟᱱᱟ
ᱵᱚᱫᱫᱤ ᱞᱟᱜᱮ
ᱦᱮᱸ ᱚᱱᱴ ᱟᱠᱟᱱᱟ ᱛᱚ ᱯᱚᱴᱟ ᱛᱷᱚᱲᱤ ᱯᱨᱮᱡᱟᱢ ᱢᱤᱫ ᱠᱟᱹᱴᱤ ᱮᱢᱟᱜ ᱦᱟᱱᱮ
ᱢᱟᱲᱟᱝ ᱥᱮᱱ ᱛᱟᱦᱮᱱ ᱞᱮᱱᱟ ᱢᱟᱲᱟᱝ ᱢᱮ ᱯᱟᱛᱟ
ᱚᱱᱛᱮ ᱦᱚᱸ ᱚᱱᱛᱮ ᱵᱮᱫ ᱮᱢᱟᱜ ᱠᱟᱱᱟ ᱛᱟᱦᱮᱱ ᱩᱱᱠᱷᱚᱱᱮ ᱛᱷᱚᱲᱤ ᱵᱮᱥᱤ ᱞᱟᱜᱟᱣ ᱠᱮᱭᱟ ᱩᱱᱠᱷᱚᱱᱮ ᱟᱞᱮ ᱡᱚᱢ ᱠᱮᱭᱟᱞᱮ ᱱᱮᱥ ᱛᱤᱱᱟᱜ ᱨᱮ ᱫᱩ ᱦᱟᱡᱟᱨ ᱴᱟᱠᱟᱛᱮ ᱫᱩ ᱦᱟᱡᱟᱨ ᱴᱟᱠᱟᱛᱮ ᱚᱱᱟ ᱥᱳᱞᱞᱳ ᱥᱚ ᱴᱟᱠᱟ ᱚᱱᱠᱟ ᱡᱟᱦᱟᱸ ᱛᱤᱱᱟᱹᱜ ᱛᱟᱦᱮᱸ ᱞᱮᱱᱟ
ᱦᱮᱸ
ᱦᱮᱸ ᱱᱤᱛᱚᱝ ᱥᱮ ᱵᱮᱥᱤᱠᱟᱱᱟ ᱱᱤᱛᱚᱝ ᱟᱯᱮ ᱡᱮᱢᱚᱱ ᱯᱮ ᱦᱟᱡᱟᱨ ᱦᱟᱛᱟᱣ ᱮᱜ-ᱟ
ᱯᱮ ᱦᱟᱡᱟᱨ ᱪᱚᱵᱵᱤᱥ ᱢᱞᱴ ᱵᱮᱥ ᱫᱩ ᱦᱟᱡᱟᱨ ᱫᱩ ᱦᱟᱡᱟᱨ ᱠᱷᱚᱱᱟᱜ ᱦᱟᱛᱟᱣᱟ
ᱛᱚ ᱚᱱᱛᱮ ᱟᱯᱮ ᱵᱟᱞᱤᱭᱟ ᱛᱚᱢᱟᱭ ᱡᱚᱢᱟ ᱠᱚ
ᱦᱮᱸ ᱦᱮᱸ
ᱛᱚ ᱟᱨ ᱟᱞᱮ ᱟᱞᱮ ᱱᱚᱱᱛᱮ ᱟᱠᱟᱨ ᱢᱟ ᱟᱞᱮ ᱱᱚᱱᱛᱮ ᱡᱟᱦᱟᱱᱟᱜ ᱞᱮ ᱮᱢ ᱠᱟᱜ ᱵᱟᱹᱞᱮᱤᱭᱟᱵᱟ ᱢᱟ
ᱦᱩᱸ ᱦᱩᱸ
ᱚᱠᱚᱭᱟᱜ ᱨᱮ ᱪᱮᱫ ᱮᱴᱟᱜᱮ ᱡᱟᱦᱟᱱᱤᱭᱟᱹ ᱞᱚᱭᱦᱟ ᱠᱚ ᱟᱹᱰᱤ ᱛᱮ ᱴᱠᱲᱤᱡ ᱠᱚ ᱡᱟᱦᱟᱱᱤ ᱚᱞᱚᱜ ᱛᱟᱦᱮᱱᱟᱠᱚ ᱵᱟᱝ ᱫᱟᱠᱟ ᱠᱚ ᱠᱚᱨᱮ ᱫᱟᱠᱟ ᱩᱛᱩ ᱠᱚᱨᱮ ᱛᱮᱦᱮᱱᱟᱠᱚ ᱵᱷᱟᱞᱮ ᱵᱚ ᱵᱮᱱᱟᱣ ᱟᱠᱚ ᱱᱚᱱᱛᱮ
ᱦᱮᱸ
ᱦᱩᱸ
ᱚᱱᱮ ᱵᱮᱥᱤ ᱨᱮᱸᱜᱮᱫᱤᱧ ᱮᱱᱠᱷᱟᱱ ᱫᱚ ᱤᱧᱟᱹᱜ ᱯᱚᱴᱟᱣ ᱵᱟᱝ ᱵᱷᱨᱮᱡᱚᱜ ᱛᱤᱧᱟᱹ ᱠᱚᱢ ᱨᱮᱸᱜᱮᱡᱮᱫ ᱞᱮᱠᱷᱟᱱ ᱫᱚ ᱯᱚᱴᱟᱣ ᱫᱚ ᱯᱨᱮᱡᱚᱜ ᱜᱮ ᱛᱤᱧᱟ
ᱚ
ᱪᱮᱫ ᱞᱮᱠᱟ ᱠᱷᱵᱚ ᱥᱮᱛᱟᱜ ᱥᱮᱛᱟᱜ ᱪᱦ ᱦᱚᱸ ᱵᱟᱭ ᱡᱚᱢ ᱠᱟᱜᱤᱧ ᱛᱤᱠᱤᱱ ᱡᱚᱢᱟᱧ ᱫᱟᱠᱟ ᱮᱱᱠᱷᱟᱱ ᱫᱚ ᱨᱮᱸᱜᱮᱡᱤᱧ ᱜᱮᱭᱟ ᱯᱩᱨᱟᱹ
ᱦᱩᱸ ᱡᱚᱢ ᱦᱩᱭᱩᱜᱼᱟ ᱛᱚ ᱥᱮ ᱛᱚ ᱮᱱᱠᱷᱟᱱ ᱦᱩᱭᱩᱜᱼᱟ ᱥᱮᱛᱟᱜ ᱡᱚᱠᱷᱚᱱ ᱪᱟᱞᱟᱜ ᱟᱢ ᱦᱤᱡᱩᱜ ᱟᱢ ᱠᱷᱚᱱᱮ ᱵᱟ ᱡᱚᱢᱼᱟ ᱡᱚᱢ ᱫᱚᱨᱠᱟᱨ ᱠᱟᱱᱟ ᱛᱮᱥᱮᱛᱟᱨ ᱛᱚ ᱛᱮ ᱱᱤᱭᱩᱡᱤᱭᱟᱢ ᱠᱷᱚᱱᱮᱚ ᱡᱚᱛᱚ ᱠᱷᱚᱞᱟ
ᱦᱮᱸᱢᱟ ᱫᱚᱮᱞ ᱞᱮᱠᱟ ᱠᱳᱪᱤᱝ ᱡᱮᱞᱮᱠᱟ ᱠᱚᱞᱮᱡᱚᱜ ᱪᱟᱞᱟᱜ ᱟᱹᱧ ᱦᱮᱸ ᱢᱚᱛᱞᱚᱵ ᱠᱚᱼ ᱠᱚᱞᱮᱡ ᱵᱟ ᱪᱟᱞᱟᱜ ᱟᱹᱧ ᱥᱮ ᱢᱚᱛᱞᱚᱵ ᱠᱚ ᱠᱚᱞᱮᱮᱡ ᱵᱟ ᱪᱟᱞᱟᱜ ᱯᱚᱭᱥᱟ ᱵᱟᱝ ᱛᱟᱦᱮᱱ ᱛᱤᱧᱟᱹ ᱪᱟᱵᱟ ᱠᱚᱜᱼᱟ ᱩᱨ ᱨᱮ ᱚᱱᱠᱟ
ᱴᱷᱤᱠ ᱜᱮ ᱚᱱᱟ ᱦᱚᱸᱛᱚ
ᱵᱟᱠᱷᱟᱱ ᱫᱚ ᱱᱚᱝᱠᱟ ᱜᱮ ᱵᱟᱠᱷᱟᱱ ᱫᱚ ᱱᱚᱝᱠᱟ ᱠᱚᱞᱮᱡᱽ ᱛᱟᱸᱦᱮ ᱞᱮᱠᱷᱟᱱ ᱫᱚ ᱠᱳᱪᱤᱝ ᱛᱟᱦᱮᱱᱟᱱ ᱫᱚ ᱡᱚᱢ ᱠᱟᱛᱮ ᱦᱤᱡᱩᱜᱼᱟ
ᱥᱮᱛᱟ ᱥᱮᱛᱟ ᱛᱚ ᱡᱚᱛᱚ ᱡᱟᱦᱟᱸ ᱠᱚ ᱠᱩᱞᱟᱹ ᱠᱟᱜᱼᱟ ᱠᱚ
ᱦᱮᱸ ᱟᱴᱴᱟ ᱢᱟᱥ ᱥᱟᱲᱮ ᱟ ᱟᱴᱴᱟ ᱱᱚᱴᱟ ᱛᱚ ᱠᱷᱩᱞᱟ
ᱦᱮᱸ ᱟᱨ ᱥᱮᱛᱟ ᱥᱮᱛᱟ ᱚᱱᱮ ᱡᱟᱦᱟᱸ ᱠᱚ ᱧᱟᱢᱚᱜᱼᱟ ᱤᱰᱞᱤ ᱠᱚ ᱚᱱᱠᱟ ᱵᱮᱥᱤ ᱫᱚᱠᱟᱱ ᱠᱚ ᱵᱟᱭ ᱠᱩᱞᱟᱹᱣ ᱠᱟᱜᱼᱟ ᱠᱚ
ᱦᱮᱸ ᱤᱰᱞᱤ ᱫᱳᱠᱟᱱ ᱠᱚ ᱛᱟᱦᱮᱱ ᱜᱮᱭᱟ
ᱦᱮᱸ ᱚᱱᱟ ᱢᱮᱠᱟᱭ ᱪᱟᱞᱟᱜ ᱟᱢ
ᱱᱚᱛᱮ ᱠᱷᱚᱱᱟᱜ ᱟᱨ ᱢᱤᱫᱴᱤᱡ ᱜᱟᱛᱮ ᱪᱟᱞᱟᱜᱟᱭ ᱟ ᱛᱚ ᱩᱱᱤ ᱦᱚᱸ ᱥᱮᱱᱟᱜ ᱠᱟᱹᱴᱤᱡ ᱫᱩᱲ ᱠᱟᱱᱟ ᱠᱟᱹᱴᱤᱡ ᱢᱚᱛᱞᱚᱵ ᱤᱧ ᱟᱞᱮ ᱜᱚᱲᱤ ᱴᱷᱮᱱ ᱚᱰᱠᱚᱜ ᱟᱹᱧ ᱛ ᱠᱟᱹᱴᱤᱡ ᱩᱱᱤ ᱚᱸᱰᱚᱝᱟᱭ ᱜᱩᱰᱤ ᱠᱷᱚᱱ
ᱚ ᱯᱚᱛ ᱛᱮ ᱪᱟᱞᱟᱣ ᱤᱧ
ᱦᱮᱸ ᱱᱮᱛᱟᱨ ᱡᱚᱛᱚ ᱠᱟᱛᱮ ᱠᱚ ᱵᱷᱮᱱᱴᱟᱭ ᱱᱟᱠᱚ ᱩᱱᱠᱩ ᱮᱴᱟᱜ ᱮᱴᱟᱜ ᱡᱟᱭᱜᱟ ᱦᱟᱛᱟᱣ ᱠᱮᱜᱼᱟ ᱠᱚ ᱮᱱᱠᱷᱟᱱ ᱟᱹᱵᱤᱱ ᱵᱟᱨ ᱦᱚᱲ ᱜᱮᱵᱮᱱ ᱪᱟᱞᱟᱜ
ᱟᱨ ᱛᱚᱵᱮ ᱟᱨᱦᱚ ᱠᱷᱚᱵᱚᱨ ᱠᱚ ᱦᱮᱸ ᱟᱞᱮ ᱛᱚ ᱦᱮᱸ
ᱟᱸᱠᱟ ᱫᱟᱬᱟᱱ ᱥᱮᱱ ᱥᱟᱱᱟ ᱢᱮ ᱵᱮᱥᱤ
ᱡᱟᱭᱜᱟ ᱠᱚᱨᱮ ᱵᱩᱨᱩ ᱛᱟᱦᱮᱱᱟ ᱚᱱᱟ ᱵᱩᱨᱩ ᱪᱮᱛᱟᱱ ᱠᱚᱨᱮ ᱵᱮᱥ ᱧᱮᱞᱚᱜᱼᱟ ᱵᱟ ᱪᱮᱛᱟᱱ ᱠᱚ ᱦᱚ ᱠᱚᱯᱮ ᱰᱦᱟᱨ ᱨᱮᱢ ᱫᱮᱡ ᱠᱟᱱᱟᱢ ᱵᱟᱸᱫᱳ ᱵᱟᱞᱟ ᱚᱱᱟᱚᱱ ᱵᱤᱦᱟᱴᱟᱨᱮ ᱵᱩᱨᱩ ᱴᱟᱨᱮ ᱡᱟᱦᱟᱸ ᱨᱮ ᱥᱚᱨᱦᱟᱭ ᱦᱩᱭᱩᱜᱼᱟ ᱵᱟᱦᱟ ᱥᱚᱢᱚᱭ ᱥᱚᱨᱦᱟᱭ ᱵᱟᱦᱟᱨᱮ ᱵᱟᱭ ᱦᱩᱭᱩᱜᱼᱟ ᱮᱱᱮᱡᱚᱜᱼᱟ ᱠᱚ ᱵᱟᱝᱠᱷᱚᱱᱳ ᱯᱷᱩᱴᱵᱚᱞ ᱢᱮ ᱨᱮ ᱚᱱᱟ ᱪᱮᱛᱟᱱ ᱨᱮ ᱚᱸᱰᱮ ᱯᱚᱱᱛᱫᱚᱢ ᱯᱩᱨᱟᱹ ᱰᱮᱢ ᱨᱮᱫᱚᱢ ᱯᱩᱨᱟ ᱵᱷᱟᱞᱮ ᱧᱮᱞᱚᱜ ᱟ ᱚᱸᱵᱮ ᱠᱷᱚᱱ
ᱢᱮᱱᱫᱚᱜᱟ ᱱᱧᱤᱫ
ᱦᱮᱸ ᱚᱸᱰᱮ ᱠᱷᱚᱱ ᱫᱮᱡᱱᱟ ᱯᱩᱨᱟᱹ ᱮᱠᱫᱚᱢ ᱵᱮᱥ ᱧᱤᱞᱚᱜ ᱠᱟ ᱛᱮ
ᱦ ᱚᱱ ᱜᱮ ᱵᱟᱠᱚᱥ ᱥᱟᱱᱟᱚᱜ ᱢᱮ ᱡᱟᱦᱟᱸ ᱠᱚ ᱪᱮᱫ ᱯᱷᱳ ᱠᱚᱨᱮ ᱩᱫᱩᱠᱭᱟ ᱦ ᱛᱚᱞ ᱠᱟᱢᱟ ᱠᱚ ᱞᱛᱟ ᱥᱮᱱ ᱜᱤᱰᱤ ᱠᱟᱢᱟ ᱠᱚ
ᱵᱟ ᱚᱱᱟ ᱠᱚ ᱚᱱᱟ ᱠᱚ ᱛᱷᱚᱲᱤ ᱦᱟᱭ ᱚᱱᱟ ᱛᱚᱞ ᱞᱟᱛᱟᱨ ᱛᱮ ᱚᱱᱟ ᱚᱥᱠᱟ ᱯᱚᱨᱚᱵ ᱛᱟᱦᱮᱸ ᱛᱟᱹ ᱚᱨᱟ ᱠᱚ ᱪᱮᱫ ᱞᱟᱹᱜᱤᱫ ᱦᱟᱭ ᱚᱱᱟ ᱠᱚᱨᱮ ᱛᱷᱚᱲᱤ ᱢᱚᱸᱡᱽ ᱡᱟ ᱢᱮᱱᱟᱜ-ᱟ ᱫᱚᱱᱟᱧ ᱫᱚᱱᱟᱧ ᱪᱤᱠᱟᱹᱭᱟᱢ ᱢᱟ ᱦᱟᱭᱱᱟ ᱟᱢᱟᱜ ᱵᱟ ᱵᱮᱴᱟ ᱜᱮ ᱚᱱᱟ ᱨᱟᱹᱯᱩᱫ ᱮᱱᱟ ᱮᱱᱠᱷᱟᱱ ᱜᱚᱡ ᱩᱛᱚᱨᱚᱜ-ᱟᱢ ᱛᱚ ᱪᱮᱫ ᱞᱟᱹᱜᱤᱫ ᱟᱢ ᱦᱟ ᱦᱟᱛᱢ ᱱᱤᱡᱮᱨ ᱨᱮᱱᱟᱜ ᱚᱱᱟ ᱠᱚ ᱛᱲ ᱩᱰᱠ ᱠᱚᱩᱨ ᱰᱠ
ᱦᱮᱸ
ᱛᱚ ᱦᱚᱭ ᱨᱮ ᱠᱷᱟᱹᱞᱤ ᱚᱴᱟᱝ ᱟᱢ ᱪᱮᱫ ᱦᱚᱭ ᱨᱮ ᱟᱢ ᱫᱚᱱ ᱠᱮᱫᱮᱜᱢ ᱵᱟᱥ ᱦᱚᱭ ᱨᱮ ᱟᱹᱪᱩᱨᱚᱜᱼᱟᱢ ᱦᱟᱱᱛᱮ ᱠᱷᱚᱱ ᱱᱛᱮ ᱵᱟᱥ ᱦᱩᱭᱧᱟ
ᱦᱮᱸ
ᱛᱚᱝ ᱚᱱᱟ ᱠᱟᱱᱟᱛᱮ
ᱦᱮᱸ
ᱦᱳᱭ ᱵᱚᱦᱩᱛ ᱤᱭᱟᱹ ᱠᱚ ᱢᱮᱱᱟᱜ -ᱟ ᱡᱟᱭᱜᱟ ᱠᱚ ᱫᱟᱰᱟᱱ ᱞᱟᱹᱜᱤᱫ
ᱦᱮᱸ ᱫᱚᱢ ᱵᱮᱥ ᱵᱮᱥ ᱡᱟᱭᱜᱟ ᱦᱮᱱᱟᱜᱼᱟ
ᱦᱩᱸ ᱚᱱᱟ ᱛᱤᱥᱦ ᱪᱟᱞᱟᱣᱮᱱᱟᱢ ᱫᱟᱬᱟᱱ ᱮᱱᱠᱷᱟᱱ ᱴᱷᱤᱠ ᱜᱮᱭᱟ ᱨᱳᱚᱡᱟᱹᱭ ᱫᱟᱬᱟᱱ ᱞᱮᱠᱷᱟᱱ ᱛᱲᱤ ᱫᱟᱨᱟᱢ
ᱦᱮᱸ ᱚᱱᱟ ᱵᱚᱪᱚᱨᱮ ᱢᱤᱫᱫᱷᱟ ᱵᱟᱨᱫᱟ ᱠᱚ ᱵᱚᱥ ᱱᱟ
ᱦᱮᱸ ᱦ ᱱᱮ ᱚᱱᱟ ᱫᱟᱬᱟᱱ ᱟᱠᱟᱥᱮᱫ ᱪᱟᱞᱟᱭᱼᱟ ᱪᱟᱞᱟᱣᱱᱟ ᱚᱱᱟ ᱯᱚᱭᱥᱟ ᱦᱮᱡ ᱞᱮᱠᱷᱟᱱ ᱚᱱᱟ ᱮᱟᱢ ᱮ ᱥᱮ ᱥᱚᱨᱠᱟᱨ ᱮᱢᱟᱭ ᱵᱟᱝ
ᱛᱚ ᱛᱟᱦ ᱟᱹᱪᱩ ᱥᱟᱱᱟ ᱢᱮ ᱥᱮ ᱟᱠᱟ ᱛᱚᱛᱟᱣ ᱟᱠᱟᱸᱠᱟ ᱟᱹᱪᱩ ᱥᱟᱱᱟ ᱢᱮᱭᱟ
ᱪᱟᱞᱟᱜ ᱟᱭ ᱰ ᱰᱮᱞᱟᱭ ᱯᱚᱭᱥᱟ ᱦᱮᱡ ᱯᱚᱭᱥᱟ ᱦᱮᱡ ᱞᱮᱠᱷᱟᱱ ᱯᱚᱭᱥᱟ ᱦᱮᱡ ᱞᱮᱠᱷᱟᱱ ᱜᱮ ᱚᱱᱟ ᱪᱟᱞᱟᱜ ᱟᱭ ᱱᱤᱛᱚᱝ ᱛᱷᱚᱲᱤ ᱦᱟᱜ ᱚᱠᱟᱨᱮ ᱪᱟᱞᱟᱜᱟᱭ ᱦᱮᱸᱛᱚ ᱴᱷᱤᱠ ᱜᱮᱭᱟ ᱟᱨᱚ ᱯᱷᱳᱱ ᱜᱟᱱᱚᱜᱼᱟ
ᱦᱮᱸ